ᱦᱮᱞᱳ ᱡᱚᱦᱟᱨ ᱜᱮ
ᱦᱮᱸ ᱵᱚᱭᱦᱟ ᱡᱚᱦᱟᱨ ᱜᱮ ᱟᱨ ᱚᱠᱟ ᱥᱮᱫ ᱨᱮ ᱢᱮᱱᱟᱜ ᱵᱤᱱᱟ ᱟᱹᱞᱤᱧ ᱫᱚ ᱱᱟᱯᱟᱭ ᱜᱮ ᱟᱹᱵᱤᱱᱟᱜ ᱜᱮ ᱢᱟ ᱞᱟᱹᱭᱵᱤᱱ?
ᱟᱹᱞᱤᱧ ᱢᱮᱱᱟᱜ ᱞᱤᱧᱟ ᱳᱭ ᱢᱟᱴᱥᱮᱫ ᱮᱠᱷᱚᱱ ᱢᱮᱱᱟᱜ ᱞᱤᱧᱱᱟ ᱾ ᱚᱲᱟ ᱵᱟᱥ ᱨᱮ ᱜᱚᱰᱟ ᱥᱮᱫ ᱦᱮᱸ ᱨᱚᱲ ᱠᱚ ᱟᱸᱧᱡᱚᱢᱚᱜ ᱠᱟᱱᱟ ᱦᱮᱸ ᱟᱧᱡ
ᱦᱳᱭᱛᱚ ᱦᱳᱭ ᱛᱚ ᱚᱱᱟ ᱜᱮᱞᱤᱧ ᱞᱟᱹᱭᱮᱫᱟ
ᱡᱮᱢᱚᱱ ᱪᱟᱥᱵᱟᱥ ᱠᱚ ᱦᱩᱭᱩᱜᱼᱟᱥᱮ ᱵᱟᱝ ᱟᱯᱮ ᱚᱱᱛᱮ?
ᱦᱮᱸ ᱱᱚᱜᱼᱚᱭ ᱛᱚᱦᱟᱸᱜ ᱪᱟᱥᱵᱟᱥ ᱠᱚ ᱮᱦᱚᱵ ᱡᱟᱣᱨᱟᱜ ᱠᱟᱱᱟ ᱟᱫᱚ ᱫᱟᱜ ᱠᱚᱜᱮ ᱛᱚ ᱵᱟᱭ ᱫᱟᱜ ᱱᱚᱛᱮ ᱦᱚᱸ ᱥᱮᱨᱢᱟ ᱫᱟᱜ ᱵᱷᱚᱨᱥᱟ ᱪᱟᱨᱟ ᱠᱚᱫᱚ ᱜᱤᱲᱤ ᱦᱩᱭ ᱟᱠᱟᱱᱟ ᱟᱫᱚ ᱱᱚᱛᱮ ᱢᱟ ᱥᱮᱨᱢᱟ ᱫᱟᱜ ᱵᱷᱚᱨᱥᱟ ᱛᱮᱦᱚᱸ ᱟᱫᱚ ᱚᱱᱟᱜᱮ ᱫᱟᱜ ᱠᱚ ᱱᱤᱛ ᱦᱟᱹᱵᱤᱡ ᱟᱹᱣᱨᱤ ᱡᱟᱹᱲᱤᱭᱟ ᱫᱚ ᱛᱤᱥ ᱫᱟᱜ ᱮ ᱡᱟᱹᱲᱤ ᱫᱟ ᱛᱚᱵᱮ ᱠᱟᱛᱮᱫ ᱱᱟᱦᱟᱜ ᱞᱟᱦᱟᱥᱮᱱᱟᱜ ᱪᱮᱫ ᱠᱚ ᱞᱟᱹᱭᱟ ᱚᱱᱟ ᱠᱟᱹᱢᱤ ᱦᱚᱨᱟ ᱫᱚ ᱜᱟᱱᱚᱜᱼᱟ
ᱟᱪᱪᱷᱟ ᱢᱟᱱᱮ ᱚᱱᱰᱮ ᱯᱟᱢ ᱵᱟ ᱢᱤᱱᱤ ᱟᱯᱮ ᱥᱮᱫ ᱵᱟ. ᱱᱩᱜ ᱟ ᱥᱮᱨᱚᱢ ᱫᱟᱜ ᱨᱮᱱᱟᱜ ᱵᱮᱵᱚᱥᱛᱟ
ᱵᱟ ᱚᱱᱟ ᱪᱟᱥ ᱞᱟᱹᱜᱤᱫ ᱫᱚ ᱵᱟᱪᱩᱜᱼᱟ ᱩᱱᱟᱹᱜ ᱫᱚ ᱢᱟᱱᱮ ᱢᱮᱱᱟᱜ ᱫᱚ ᱢᱮᱱᱟᱜᱼᱟ ᱡᱟᱦᱟᱸᱭ ᱡᱟᱨ ᱡᱮ ᱯᱟᱨᱥᱚᱱᱟᱞ ᱢᱤᱫ ᱵᱟᱨ ᱦᱚᱲ ᱠᱚ ᱵᱳᱨᱤᱝ ᱠᱟᱣᱱᱟ ᱤᱱᱟᱹ ᱠᱚᱛᱮ ᱠᱚ ᱪᱟᱥ ᱵᱟᱲᱟᱭᱟ ᱛᱟᱨᱯᱚᱨᱮ ᱵᱳᱨᱤᱝ ᱦᱚᱛᱚ ᱱᱤᱛᱚᱜ ᱢᱟ ᱟᱹᱰᱤ ᱜᱟᱹᱦᱤᱨ ᱵᱳᱨᱤᱝ ᱦᱩᱭᱩᱜᱼᱟ ᱪᱟᱨᱥᱚ ᱯᱷᱤᱴ ᱯᱞᱟᱥ ᱵᱳᱨᱤᱝ ᱦᱩᱭᱩᱜ ᱠᱟᱱᱟ ᱛᱚᱵᱮ ᱠᱟᱛᱮᱫ ᱱᱟ ᱫᱟᱜ ᱧᱟᱢᱚᱜ ᱠᱟᱱᱟ ᱮᱱᱠᱷᱟᱱ ᱢᱤᱫ ᱦᱤᱥᱟᱹᱵ ᱛᱮ ᱪᱮᱫ ᱢᱟᱱᱮ ᱚᱛ ᱠᱷᱚᱱ ᱫᱟᱜ ᱵᱚᱱ ᱩᱰᱩᱠᱮᱫᱼᱟ ᱟᱨ ᱚᱱᱟ ᱠᱚᱛᱮ ᱵᱚᱱ ᱪᱟᱥ ᱮᱫᱼᱟ ᱚᱱᱟ ᱦᱚᱸ ᱴᱷᱤᱠ ᱵᱟᱝ ᱠᱟᱱᱟ ᱡᱟᱦᱟᱸ ᱞᱮᱠᱟ ᱫᱚ ᱟᱵᱚᱣᱟᱜ ᱡᱟᱦᱟᱸ ᱫᱟᱜ ᱠᱟᱱ ᱛᱟᱵᱚᱣᱟ ᱚᱛ ᱵᱷᱤᱛᱤᱨ ᱨᱮᱱᱟᱜ ᱚᱱᱟᱴᱟᱜ ᱨᱮᱱᱟᱜ ᱢᱟᱱᱮ ᱦᱤᱡᱩᱜ ᱠᱟᱱ ᱥᱚᱢᱚᱭ ᱨᱮ ᱥᱚᱴᱷᱤᱠ ᱦᱩᱭᱩᱜᱼᱟ ᱥᱮ ᱟᱨᱦᱚᱸ ᱞᱟᱛᱟᱨ ᱟᱬᱜᱚ ᱤᱫᱤᱜᱼᱟ ᱡᱟᱦᱟᱸ ᱫᱚ ᱯᱟᱹᱦᱤᱞ ᱚᱠᱛᱚ ᱫᱚ ᱛᱤᱨᱤᱥ ᱪᱚᱞᱞᱤᱥ ᱯᱷᱤᱴ ᱨᱮᱜᱮ ᱫᱟᱜ ᱧᱟᱢᱚᱜ ᱠᱟᱱ ᱛᱟᱦᱮᱸᱫ ᱱᱤᱛᱚᱜ ᱫᱚ ᱪᱟᱨᱥᱚ ᱯᱟᱸᱪᱥᱚ ᱯᱷᱤᱴ ᱨᱮ ᱧᱟᱢᱚᱜ ᱠᱟᱱᱟ
ᱟᱪᱪᱷᱟ ᱢᱤᱫᱴᱟᱝ ᱴᱚᱯᱤᱠ ᱞᱤᱧ ᱞᱟᱹᱭ ᱫᱟ ᱴᱷᱤᱠ ᱟᱪᱷᱮ ᱚᱱᱟ ᱢᱤᱫᱜᱷᱹᱲᱤ ᱟᱞᱳᱪᱚᱱᱟ ᱞᱮᱠᱷᱟᱱ ᱟᱸᱡᱚᱢ ᱫᱟᱵᱤᱱ
ᱟᱸᱧᱡᱚᱢᱚᱜ ᱠᱟᱱᱟ ᱟᱸᱧᱡᱚᱢᱚᱜ ᱠᱟᱱᱟ ᱢᱟ ᱨᱚᱲ ᱤᱫᱤ ᱵᱤᱱ
ᱦᱮᱸ ᱵᱚᱨᱛᱚᱢᱟᱱ ᱫᱤᱱ ᱨᱮ ᱟᱹᱰᱤ ᱡᱟᱭᱜᱟ ᱨᱮ ᱧᱮᱞᱚᱜ ᱠᱟᱱᱟ ᱢᱟᱱᱮ ᱟᱵᱚᱼ- ᱠᱩᱲᱤ ᱜᱤᱫᱽᱨᱟᱹ ᱪᱮᱫ ᱟᱹᱰᱤ ᱱᱟᱦᱟᱪᱟᱨ ᱚᱛᱛᱟᱪᱟᱨ ᱦᱩᱭᱩᱜ ᱠᱟᱱᱟ ᱴᱷᱤᱠ ᱟᱪᱷᱮ ᱚᱱᱟ ᱦᱟᱢᱮᱥᱟ ᱜᱮ ᱧᱟᱢᱚᱜ ᱠᱟᱱᱟ ᱛᱚ ᱱᱤᱭᱟᱹ ᱪᱮᱫ ᱠᱟᱨᱚᱱ ᱫᱚ ᱠᱟᱱᱟ ᱠᱚᱱᱚ ᱠᱤᱪᱩ ᱡᱚᱫᱤ ᱠᱤᱪᱷᱩ ᱯᱚᱭᱮᱱᱴ ᱵᱤᱱ ᱞᱟᱹᱭ ᱫᱟᱲᱮ ᱠᱮᱭᱟ ᱵᱷᱟᱜᱮ ᱛᱟᱯᱚᱨ ᱟᱹᱞᱤᱧ ᱠᱤᱪᱷᱩᱴᱟ ᱞᱤᱧ ᱞᱟᱹᱭᱟ
ᱦᱮᱸ ᱱᱟᱦᱟᱪᱟᱨ ᱞᱮᱠᱟ ᱫᱚ ᱞᱟᱹᱭ ᱜᱟᱱᱚᱜᱼᱟ ᱡᱟᱦᱟ ᱞᱮᱠᱟ ᱟᱵᱚᱣᱟᱜ ᱥᱚᱢᱟᱡᱽ ᱨᱮᱱᱟᱜ ᱜᱮ ᱞᱟᱹᱭ ᱠᱟᱜ ᱠᱟᱱᱟᱧ ᱦᱟᱜ ᱡᱟᱦᱟ ᱞᱮᱠᱟ ᱟᱵᱚᱣᱟᱜ ᱥᱚᱢᱟᱡ ᱨᱮ ᱱᱤᱛᱚᱜ ᱧᱮᱞᱚᱜ ᱠᱟᱱᱟ ᱦᱮᱸ ᱟᱵᱚᱣᱟᱜ ᱥᱚᱢᱟᱡᱽ ᱨᱮ ᱡᱟᱦᱟᱸ ᱞᱮᱠᱟ ᱱᱟᱦᱟᱪᱟᱨ ᱨᱮᱱᱟᱜ ᱠᱟᱨᱚᱱ ᱫᱚ ᱧᱮᱞᱚᱜ ᱠᱟᱱᱟ ᱟᱹᱰᱤ ᱛᱮᱫ ᱜᱮ ᱡᱟᱦᱟᱸ ᱫᱚ ᱢᱟᱱᱮ ᱞᱟᱹᱭ ᱜᱟᱱᱚᱜᱼᱟ ᱡᱮ ᱟᱵᱚᱨᱮᱱ ᱦᱚᱲ ᱠᱚᱦᱚᱸ ᱛᱚ ᱦᱟᱸᱜ ᱵᱮᱵᱟᱹᱲᱤᱡ ᱠᱚ ᱠᱟᱹᱢᱤᱭᱮᱫ ᱜᱮᱭᱟ ᱟᱨ ᱱᱚᱣᱟ ᱨᱮᱱᱟᱜ ᱢᱮᱱ ᱯᱚᱭᱮᱱᱴ ᱫᱚ ᱱᱤᱭᱟᱹ ᱜᱮᱭᱟ ᱡᱮ ᱟᱵᱚᱣᱟᱜ ᱥᱚᱢᱟᱡᱽ ᱱᱤᱛ ᱫᱷᱟᱹᱵᱤᱡ ᱛᱮ ᱚᱱᱟ ᱞᱮᱵᱮᱞ ᱨᱮ ᱟᱹᱣᱨᱤ ᱥᱮ ᱴᱨᱟᱥᱮ ᱚᱱᱟ ᱩᱭᱦᱟᱹᱨ ᱟᱹᱣᱨᱤ ᱟᱹᱜᱩᱭ ᱛᱮ ᱡᱟᱸᱦᱟ ᱞᱮᱠᱟ ᱡᱮ ᱵᱩᱜᱤ ᱵᱟᱹᱲᱤᱡ ᱩᱭᱦᱟᱹᱨ ᱥᱟᱶᱛᱮ ᱢᱟᱱᱮ ᱱᱚᱜᱼᱚ ᱱᱚᱝᱠᱟ ᱵᱤ ᱪᱷᱤᱢᱟ ᱚᱱᱟ ᱠᱚᱢᱟ ᱧᱩ ᱵᱩᱞ ᱠᱟᱛᱮᱫ ᱜᱮ ᱠᱚ ᱠᱟᱹᱢᱤᱭᱟ ᱛᱚ ᱮᱱᱠᱷᱟᱱ ᱚᱱᱟ ᱟᱵᱚᱣᱟᱜ ᱥᱚᱢᱟᱡ ᱥᱩᱢᱩᱝ ᱫᱚ ᱵᱟᱝ ᱡᱷᱚᱛᱚ ᱟᱹᱭᱫᱟᱹᱨᱤ ᱨᱮᱜᱮ ᱡᱚᱛᱚ ᱥᱚᱢᱟᱡ ᱨᱮᱜᱮ ᱢᱮᱱᱟᱜᱼᱟ ᱡᱮ ᱠᱟᱹᱴᱤᱡ ᱡᱟᱸᱦᱟ ᱚᱱᱟ ᱧᱩ ᱡᱤᱱᱤᱥ ᱮᱞᱠᱳᱦᱚᱞ ᱠᱚ ᱠᱟᱱᱟ ᱚᱱᱮ ᱚᱱᱟ ᱠᱚ ᱡᱩᱫᱤ ᱵᱮᱱ ᱠᱮ ᱠᱚᱣᱟ ᱮᱱᱠᱷᱟᱱ ᱫᱚ ᱯᱟᱞᱮᱛ ᱠᱟᱹᱴᱤᱡ ᱠᱚᱢ ᱧᱚᱜ ᱠᱚᱜᱼᱟ ᱟᱨ ᱛᱟᱨᱯᱚᱨᱮ ᱮ ᱟᱰᱤ ᱨᱚᱠᱚᱢ ᱚᱱᱠᱟᱱᱟᱜ ᱠᱟᱨᱚᱱ ᱛᱟᱦᱮᱱᱟ ᱡᱟᱦᱟᱸ ᱛᱮᱫᱚ ᱚᱱᱟ ᱱᱟᱦᱟᱪᱟᱨ ᱦᱩᱭᱩᱜ-ᱟ ᱦᱮᱸ ᱥᱮ ᱞᱟᱹᱭ ᱜᱟᱱᱚᱜ-ᱟᱼᱼ ᱱᱚᱝᱠᱟ ᱦᱚᱸ ᱧᱮᱞᱟ ᱟᱠᱟᱱᱟ ᱱ ᱱᱟᱦᱟᱪᱟᱨ ᱨᱮᱱᱟᱜ ᱠᱟᱨᱚᱱ ᱡᱮ ᱟᱹᱠᱤᱱ ᱜᱮ ᱞᱟᱦᱟ ᱫᱚ ᱠᱚᱲᱟ ᱟᱨ ᱠᱩᱲᱤᱼᱼ ᱩᱱᱠᱤᱱ ᱠᱤᱱ ᱛᱟᱦᱮᱸ ᱠᱟᱱᱟ ᱯᱚᱨᱮ ᱛᱮ ᱚᱱᱠᱟ ᱡᱟᱦᱟᱸ ᱱᱟᱜ ᱫᱷᱚᱠᱟ ᱢᱚᱠᱟ ᱥᱮ ᱮᱢᱟᱱ ᱛᱮᱢᱟᱱ ᱦᱩᱭᱮᱱ ᱠᱷᱟᱱᱼᱼ ᱯᱚᱨᱮ ᱛᱮ ᱚᱱᱮ ᱨᱟᱜᱤ ᱟᱹᱲᱤᱥ ᱠᱟᱛᱮ ᱚᱱ ᱚᱱᱟ ᱦᱚᱸ ᱟᱭᱢᱟ ᱡᱟᱭᱜᱟ ᱠᱚᱨᱮ ᱧᱮᱞ ᱟᱠᱟᱱᱟ ᱮᱱᱠᱷᱟᱱᱼᱼ ᱟᱰᱤ ᱨᱚᱠᱚᱢᱟᱜ ᱠᱚᱱᱰᱤᱥᱚᱱ ᱦᱤᱥᱟᱹᱵᱽ ᱛᱮ ᱛᱟᱦᱮᱱᱟ ᱟᱹᱰᱤ ᱨᱚᱠᱚᱢ ᱟᱻ ᱟᱹᱰᱤ ᱨᱚᱠᱚᱢᱟᱜ ᱟᱹᱰᱤ ᱞᱟᱼᱼ ᱟᱫᱚ ᱚᱱᱟ ᱢᱟ ᱦᱟᱸᱜ ᱡᱚᱛᱚ ᱵᱟᱵᱚᱱ ᱵᱟᱲᱟᱭ ᱧᱟᱢᱟ ᱟᱵᱚ ᱫᱚ ᱱᱟᱦᱟᱪᱟᱨ ᱦᱩᱭ ᱞᱮᱱᱠᱷᱟᱼᱼ ᱠᱷᱟᱱ ᱵᱚ ᱵᱟᱲᱟᱭ ᱧᱟᱢᱮ ᱠᱤ ᱱᱚᱝᱠᱟ ᱱᱚᱝᱠᱟ ᱠᱟᱛᱷᱟ ᱦᱩᱭ ᱠᱟᱱᱟ ᱢᱮᱱᱠᱷᱟᱱ ᱚᱱᱟ ᱵᱷᱤᱛᱤᱨ ᱨᱮᱱᱟᱜ ᱜᱟᱹᱦᱤᱨ ᱠᱟᱛᱷᱟ ᱢᱟ ᱦᱟᱸᱜᱼᱼ ᱵᱟᱵᱚ ᱨᱤᱥᱟᱪ ᱧᱟᱢᱚᱜᱼ ᱟ
ᱟᱪᱪᱷᱟ ᱱᱤᱭᱟᱹ ᱱᱤᱝᱠᱟᱹᱱᱟᱜ ᱱᱟᱦᱟᱪᱟᱨ ᱢᱟᱼᱼ ᱱᱟ ᱪᱤᱠᱟᱹᱼᱼ ᱪᱮᱫ ᱠᱚᱨᱟᱣ ᱞᱮᱠᱷᱟᱱ ᱠᱚᱢᱚᱜᱼᱟ ᱢᱟᱱᱮ ᱱᱤᱭᱟᱹ ᱮᱢᱚᱱ ᱠᱤᱪᱷᱩ ᱠᱚᱨᱟᱣ ᱦᱩᱭᱩᱜᱼᱟ ᱡᱟᱛᱮ ᱯᱚᱨᱚᱵᱚᱨᱛᱤ ᱱᱤᱝᱠᱟᱹ ᱠᱚᱨᱟᱣ ᱨᱮ ᱠᱟᱹᱴᱤᱡ ᱵᱚᱛᱚᱨ ᱠᱚ ᱧᱟᱢᱟ ᱥᱮ ᱱᱤᱝᱠᱟᱹ ᱠᱚᱱᱚ ᱠᱤᱪᱷᱩ ᱠᱚᱨᱟᱣ ᱠᱷᱟᱱ ᱥᱮ ᱵᱷᱟᱜᱮ ᱦᱩᱭᱩᱜ ᱢᱟ ᱥᱮᱭ ᱨᱚᱠᱚᱢ ᱠᱤᱪᱷᱩ ᱯᱚᱭᱮᱱᱴ ᱞᱟᱹᱭ ᱞᱮᱠᱷᱟᱱ ᱵᱷᱟᱜᱤ ᱠᱚᱜ-ᱟ᱾ ᱛᱮᱵᱽ ᱡᱟᱦᱟᱸᱭ ᱯᱚᱨᱚᱵᱚᱨᱛᱤ ᱨᱮ ᱩᱱᱠᱩ, ᱦᱩᱸ ᱞᱟᱹᱭ ᱵᱤᱱ?
ᱦᱚᱭ ᱚᱱᱟ ᱫᱚ ᱦᱟᱸᱜ ᱱᱟᱯᱟᱭ ᱠᱟᱛᱷᱟ ᱜᱮ ᱟᱨᱼᱼ ᱟᱵᱚᱣᱟᱜ ᱫᱚ ᱞᱟᱹᱭ ᱜᱟᱱᱚᱜ-ᱟ ᱢᱤᱫᱴᱟᱝ ᱞᱳᱠᱛᱟᱱᱛᱨᱤᱠ ᱫᱤᱥᱚᱢ ᱠᱟᱱ ᱛᱟᱵᱚ ᱵᱷᱟᱨᱚᱛ ᱫᱚ ᱦᱟᱸᱜ ᱮᱱᱠᱷᱟᱱ ᱱᱚᱸᱰᱮ ᱫᱚᱼᱼ ᱢᱟᱱᱮ ᱞᱳᱠᱛᱟᱱᱛᱨᱤᱠ ᱫᱤᱥᱚᱢ ᱱᱚᱝᱠᱟ ᱦᱤᱥᱟᱹᱵᱽ ᱛᱮ ᱟᱵᱚᱣᱟᱜ ᱟᱭᱤᱱ ᱨᱮ ᱚᱞ ᱟᱠᱟᱱ ᱛᱚᱞ ᱟᱠᱟᱱ ᱠᱟᱛᱷᱟ ᱦᱤᱥᱟᱹᱵᱽ ᱛᱮ ᱡᱮᱼᱼ ᱚᱸᱻ ᱪᱮᱫ ᱠᱚ ᱞᱟᱹᱭᱟ ᱢᱟᱱᱮ ᱟᱵᱚᱣᱟᱜ ᱥᱩᱵᱤᱫᱷᱟᱱ ᱦᱤᱥᱟᱹᱵᱽᱼᱼ ᱛᱮᱫᱚ ᱫᱤᱱ ᱵᱷᱳᱨ ᱡᱟᱦᱟᱸᱭ ᱦᱚᱲ ᱟᱸᱻᱼᱼ ᱠᱳᱨᱴ ᱠᱷᱚᱡᱟᱜ ᱫᱩᱥᱤ ᱵᱟᱭ ᱵᱮᱱᱟᱜ-ᱟ ᱩᱱ ᱵᱷᱳᱨ ᱫᱚ ᱦᱟᱸᱜ ᱩᱱᱤ ᱦᱚᱲ ᱫᱚᱼᱼ ᱵᱮ ᱜᱩᱱᱟ ᱜᱮ ᱛᱟᱦᱮᱱᱟ ᱮᱱᱠᱷᱟᱱ ᱟᱫᱚᱼᱼ ᱡᱟᱦᱟᱸ ᱞᱮᱠᱟ ᱢᱮᱜᱴᱟᱝ ᱦᱚᱲ ᱡᱟᱦᱟᱸ ᱟᱻ ᱞᱟᱹᱭ ᱜᱚᱫ ᱠᱮᱜ-ᱟ ᱠᱚ ᱡᱮᱼᱼ ᱮᱻ ᱩᱱᱤ ᱨᱮᱯᱤᱥᱴ ᱠᱟᱱᱟᱭ ᱭᱟ ᱯᱷᱤᱨ ᱵᱟᱹᱲᱤᱡ ᱮ ᱠᱟᱹᱢᱤᱭ ᱟᱠᱟᱜ-ᱟ ᱰᱟᱭᱨᱮᱠᱴᱤᱞᱤ ᱩᱱᱤ ᱫᱚ ᱚᱻ ᱛᱷᱟᱱᱟ ᱠᱷᱚᱱ ᱤᱫᱤ ᱠᱟᱛᱮᱜ ᱜᱮᱼᱼ ᱢᱮᱜᱴᱟᱝ ᱵᱟᱨᱭᱟ ᱦᱮᱭᱟᱹᱨᱤᱝ ᱨᱮᱜᱮ ᱡᱚ ᱡᱚᱥ ᱠᱚ ᱩᱱᱠᱩ ᱫᱚ ᱯᱷᱟᱸᱥᱤ ᱮᱢ ᱫᱚᱨᱠᱟᱨ ᱥᱮ ᱩᱢᱟᱹᱨ ᱠᱮᱛ ᱚᱱᱠᱟ ᱱᱟᱜᱼᱼ ᱠᱟᱢᱤ ᱦᱚᱨᱟ ᱫᱚᱨᱠᱟᱨ ᱡᱟᱦᱟᱸ ᱛᱮᱞᱚ ᱠᱚ ᱦᱚᱲ ᱠᱚ ᱵᱚᱛᱚᱨᱚᱜ-ᱟ᱾
ᱦᱮᱸ᱾
ᱟᱨ ᱠᱤ ᱵᱟᱝ ᱚᱱᱠᱟ ᱱᱟᱜ ᱡᱟᱦᱟᱸ ᱱᱟᱜᱼᱼ ᱟᱨ ᱴᱟᱭᱤᱴ ᱮᱠᱥᱮᱱ ᱦᱟᱛᱟᱣ ᱞᱮᱠᱷᱟᱱ ᱠᱟᱹᱴᱤᱡ ᱦᱚᱲ ᱠᱚ ᱡᱟ ᱠᱚ ᱵᱚᱛᱚᱨᱚᱜ ᱢᱟ᱾
ᱦᱮᱸ ᱦᱮᱸ᱾
ᱦᱚᱭ ᱢᱮᱱᱠᱷᱟᱱ ᱱᱚᱸᱰᱮ ᱠᱟᱹ ᱱᱚᱜᱼᱚᱱᱟ ᱟᱻᱮᱴᱠᱮᱴᱚᱬᱮ ᱴᱷᱮᱱᱼᱼ ᱴᱚᱬᱮ ᱱᱚᱣᱟ ᱨᱟᱠᱟᱵ ᱟ ᱡᱮ ᱱᱚᱣᱟ ᱨᱮᱱᱟᱜ ᱤᱱᱟᱹ ᱯᱚᱨᱮ ᱠᱷᱟᱱ ᱜᱮ ᱱᱚᱣᱟ ᱞᱚ ᱨᱮᱱᱟᱜ ᱥᱮ ᱱᱚᱣᱟ ᱱᱤᱭᱚᱢ ᱨᱮᱱᱟᱜ ᱟᱹᱰᱤ ᱡᱩᱨᱼᱼ ᱠᱩ ᱢᱤᱥ ᱠᱤᱪᱟ ᱪᱤᱠᱟᱛᱮ᱾ ᱠᱤᱪᱷᱩ ᱠᱤᱪᱷᱩ ᱚᱱᱠᱟ ᱠᱚᱲᱟ ᱠᱩᱲᱤ ᱦᱚᱸ ᱢᱮᱱᱟᱜ ᱠᱚᱜᱮ ᱡᱟᱦᱟᱸᱭ ᱫᱚ ᱯᱷᱟᱸᱥᱟᱣ ᱥᱟᱶ ᱫᱷᱚᱱᱫᱟ ᱨᱮ ᱠᱚ ᱛᱟᱦᱮᱱᱟ ᱮᱱᱠᱷᱟᱱ ᱟᱫᱚ ᱚᱸᱻ ᱰᱟᱭᱨᱮᱠᱴᱤᱞᱤᱼᱼ ᱚᱸᱻ ᱠᱳᱨᱴ ᱦᱚᱸ ᱥᱮ ᱜᱚᱵᱷᱢᱮᱱᱴ ᱦᱚᱸ ᱱᱚᱝᱠᱟᱱ ᱱᱤᱭᱚᱢ ᱵᱟᱭ ᱟᱹᱜᱩ ᱫᱟᱲᱮᱭᱟᱜ-ᱟ ᱡᱟᱦᱟᱸ ᱛᱮᱫᱚᱼᱼ ᱡᱟᱦᱟᱸᱭ ᱜᱮ ᱨᱮᱯᱤᱥᱴ ᱠᱟᱱᱟᱭ ᱥᱮ ᱮᱢᱟᱱ ᱛᱮᱢᱟᱱ ᱠᱟᱱᱟ ᱠᱚ ᱩᱱᱠᱩ ᱟᱹᱰᱤᱼᱼ ᱠᱮᱴᱮᱡ ᱥᱟᱡᱟ ᱠᱚ ᱮᱢᱟ ᱠᱚᱢᱟ ᱚᱱᱟ ᱠᱷᱟᱹᱛᱤᱨ ᱛᱮᱜᱮ ᱟᱵᱚ ᱫᱤᱥᱚᱢ ᱨᱮᱱᱟᱜ ᱫᱚ ᱞᱚ ᱠᱟᱹᱴᱤᱡ ᱵᱷᱤᱱᱟᱹ ᱜᱮᱭᱟ ᱟᱨ ᱟᱹᱰᱤᱼᱼ ᱞᱚᱢᱵᱟ ᱯᱨᱚᱥᱮᱥ ᱪᱟᱞᱟᱜ-ᱟ ᱢᱤᱫᱴᱟᱝ ᱨᱮᱯᱤᱥᱴ ᱦᱚᱸ ᱚᱱᱟ ᱠᱷᱟᱹᱛᱤᱨᱼᱼ ᱡᱟᱦᱟᱸᱭ ᱮᱠᱪᱩᱞᱤ ᱨᱮᱯᱤᱥᱴ ᱠᱟᱱᱟ ᱩᱱᱤ ᱦᱚᱸ ᱯᱟᱞᱮᱫ ᱚᱻᱼᱼ ᱥᱟᱡᱟ ᱵᱟᱭ ᱧᱟᱢ ᱜᱚᱫᱟ ᱚᱱᱮ ᱚᱱᱠᱟ ᱥᱤᱥᱴᱮᱢ ᱞᱚ ᱠᱟᱱ ᱛᱟᱵᱚᱣᱟ᱾ ᱢᱤᱫ ᱦᱤᱥᱟᱹᱵᱽ ᱫᱚ ᱜᱚᱴᱟ ᱥᱮᱫ ᱞᱮᱠᱟ ᱛᱚ ᱟᱠᱟᱱᱟ ᱪᱤᱠᱟᱹ ᱛᱮ ᱵᱮ ᱜᱩᱱᱟ ᱦᱚᱲ ᱠᱚ ᱛᱟᱦᱮᱱ ᱜᱮᱭᱟ ᱥᱮ᱾
ᱦᱮᱸ ᱦᱮᱸ᱾ ᱟᱨ ᱟᱰᱤ ᱥᱚᱢᱚᱭ ᱧᱮᱞᱚᱜ ᱠᱟᱱᱟ ᱡᱮ ᱡᱟᱦᱟᱸ ᱟᱭᱤᱱ ᱠᱟᱹᱱᱩᱱ ᱠᱚ ᱢᱮᱱᱟᱜ-ᱟ ᱢᱟᱱᱮ ᱦᱚᱭᱛᱚ ᱫᱩᱥᱤ ᱠᱟᱱᱟᱭᱼᱼ ᱠᱤᱱᱛᱩ ᱚᱱᱟ ᱯᱨᱚᱥᱮᱥ ᱜᱮ ᱟᱰᱤ ᱞᱚᱢᱵᱟ ᱪᱟᱞᱟᱜ ᱠᱟᱱᱟ ᱢᱟᱱᱮ ᱚᱱᱟ ᱵᱚᱪᱷᱚᱨ ᱵᱚᱨ ᱵᱚᱼᱼ ᱪᱷᱚᱨ ᱪᱟᱞᱟᱣ ᱤᱫᱤᱜ ᱠᱟᱱᱟ ᱢᱟᱱᱮ ᱛᱨᱯᱚᱨᱮ ᱠᱚᱱᱚ ᱥᱚᱴᱷᱤᱠ ᱥᱤᱫᱽᱫᱟᱱᱛᱚ ᱨᱮᱜᱮ ᱵᱟᱝ ᱦᱤᱡᱩᱜ ᱠᱟᱱᱟ᱾ ᱢᱟᱱᱮ ᱟᱰᱤ ᱠᱮᱥ ᱠᱚ ᱦᱚᱸ ᱫᱷᱟᱢᱟ ᱪᱟᱵᱟ ᱨᱮ ᱛᱟᱦᱮᱱ ᱠᱟᱱᱟ ᱱᱤᱝᱠᱟᱹ ᱱᱤᱠᱟᱹ ᱛᱮᱠᱚ ᱦᱤᱲᱤᱧ ᱪᱟᱵᱟ ᱭᱮᱫᱟ ᱟᱫᱚ᱾
ᱦᱮᱸ ᱮᱠᱫᱚᱢ᱾
ᱟᱨ ᱱᱤᱝᱠᱟᱹ ᱱᱟᱜ ᱜᱷᱚᱴᱚᱱᱟ ᱡᱟᱦᱟᱸ ᱠᱚᱨᱟᱣ ᱫᱟ ᱠᱟᱹᱴᱤᱡ ᱩᱱᱠᱚ ᱢᱟᱱᱮ ᱥᱤᱠᱷᱱᱟᱹᱛ ᱫᱚ ᱠᱟᱹᱴᱤᱡ ᱫᱚᱦᱚ ᱫᱚᱨᱠᱟᱨ᱾ ᱢᱟᱱᱮ ᱚᱲᱟᱜ ᱨᱮᱱ ᱟᱭᱩ ᱢᱤᱥᱨᱟ ᱠᱚ ᱪᱮᱜ ᱠᱟᱢ ᱧᱮᱞ ᱠᱚᱣᱟ ᱵᱟᱭᱨᱮ ᱛᱮᱦᱚᱸ ᱠᱤᱱᱛᱩ ᱚᱱᱠᱟᱼᱼ ᱢᱮᱫ ᱛᱮᱜᱮ ᱧᱮᱞ ᱫᱚᱨᱠᱟᱨ᱾ ᱟᱨ ᱡᱟᱦᱟᱸᱭ ᱡᱟᱦᱟᱸᱭ ᱦᱳᱭ ᱛᱚ ᱨᱮᱵᱤᱥᱴ ᱠᱟᱱᱟᱭ ᱛᱚ ᱦᱳᱭᱛᱚ ᱢᱟᱱᱮ ᱥᱚᱵ ᱡᱷᱚᱛᱚ ᱛᱮᱜᱮ ᱯᱨᱚᱢᱟᱱᱤᱛ ᱦᱩᱭᱱᱟᱭ᱾ ᱩᱱᱤᱛᱚᱜ ᱠᱤᱱᱛᱩ ᱠᱚᱴᱷᱤᱱ ᱛᱷᱮᱠᱮ ᱠᱚᱴᱷᱤ ᱛᱚᱢᱚ ᱥᱟᱡᱟ ᱮᱢ ᱫᱚᱨᱠᱟᱨ ᱠᱟᱱᱟ᱾ ᱦᱚᱭᱛᱳ ᱵᱟᱠᱷᱟᱱ ᱯᱷᱷᱟᱥᱤᱢ ᱮᱢᱟ ᱫᱮᱭᱟ ᱡᱟᱛᱮ ᱫᱤᱥᱚᱢ ᱦᱚᱲ ᱠᱚ ᱧᱮᱞ ᱢᱟ ᱡᱟᱹᱱᱤᱡ ᱠᱚᱨᱟᱣ ᱞᱮᱠᱷᱟᱱ ᱟᱢᱟᱜ ᱯᱷᱷᱟᱥᱤ ᱜᱮ ᱦᱩᱭᱩᱜ ᱛᱟᱢᱟ ᱡᱟᱛᱮ ᱠᱤᱪᱷᱩ ᱨᱮᱦᱚᱸ ᱠᱚ ᱵᱚᱛᱚᱨᱚᱜ ᱢᱟ᱾
ᱟᱨ ᱦᱟᱺᱰᱤ ᱯᱟᱹᱣᱨᱟᱹ ᱦᱟᱺᱰᱤ ᱯᱟᱹᱣᱨᱟᱹ ᱧᱩᱞ ᱦᱮᱸ ᱞᱟᱹᱭ ᱢᱮ᱾
ᱦᱚᱸ ᱞᱟᱹᱭ ᱫᱟᱞᱤᱧ ᱱᱤᱛᱚᱜ ᱫᱚ ᱟᱹᱭᱤᱱ ᱦᱚᱸ ᱠᱟᱹᱴᱤᱡ ᱠᱟᱰᱨᱚ ᱧᱚᱜ ᱟᱠᱟᱱ ᱜᱮᱭᱟ ᱟᱹᱰᱤ ᱛᱮᱫ ᱜᱮ ᱠᱟᱰᱨᱚ ᱟᱠᱟᱱᱟ᱾ ᱟᱫᱚ ᱟᱭᱤᱱ ᱢᱟ ᱠᱟᱰᱨᱚ ᱠᱟᱱᱟ ᱱᱟᱯᱟᱭ ᱜᱮ ᱢᱮᱱᱠᱷᱟᱱ ᱪᱮᱫ ᱪᱤᱠᱟᱹᱜ ᱠᱟᱱᱟ ᱥᱮ ᱱᱚᱰᱮ ᱯᱩᱭᱥᱟᱹ ᱨᱮᱱᱟᱜ ᱡᱩᱨᱼᱼ ᱛᱮ ᱦᱟᱱᱛᱮ ᱱᱟᱛᱮᱜ ᱠᱟᱱᱟ ᱟᱞᱤᱧ ᱯᱨᱮᱠᱴᱤᱠᱟᱹᱞᱤ ᱟᱹᱰᱤ ᱡᱩᱨ ᱞᱤᱧ ᱧᱮᱞ ᱵᱤᱰᱟᱹᱣ ᱟᱠᱟᱜ-ᱟ᱾
ᱦᱮᱸ ᱦᱮᱸ᱾
ᱯᱚᱭᱥᱟ ᱢᱮᱱᱟᱜ ᱟᱥᱮ ᱮᱱᱠᱷᱟᱱ ᱟᱵᱮᱱ ᱯᱚᱭᱥᱟ ᱨᱮᱱᱟᱜ ᱛᱚᱢᱢ ᱛᱮ ᱟᱹᱵᱤᱱ ᱟᱹᱵᱤᱱᱟᱜ ᱠᱮᱥ ᱯᱷᱟᱭᱤᱞ ᱠᱷᱱᱟᱜ ᱧᱩᱛᱩᱢ ᱵᱤᱱ ᱥᱟᱦᱟ ᱦᱚᱪᱚ ᱫᱟᱲᱮᱭᱟᱜ ᱛᱟᱹᱵᱤᱱᱟ᱾
ᱦᱮᱸ ᱚᱱᱠᱟ ᱜᱮᱛᱚ ᱧᱮᱞ ᱧᱟᱢᱚᱜ ᱠᱟᱱᱟ ᱛᱚ᱾
ᱟᱪᱪᱷᱟ ᱟᱵᱚᱣ ᱟᱜ ᱡᱟᱦᱟᱸ ᱚᱱᱟ ᱯᱨᱳᱜᱨᱟᱢ ᱠᱚ ᱦᱩᱭᱩᱜ ᱠᱟᱱ ᱛᱟᱵᱚᱱᱟ ᱧᱤᱫᱟᱹ ᱵᱮᱲᱟ ᱛᱚ ᱱᱤᱭᱟᱹ ᱠᱚ ᱢᱟᱱᱮ ᱟᱹᱵᱤᱱ ᱫᱚᱵᱤᱱ ᱢᱚᱱᱮᱭᱟ ᱱᱤᱭᱟᱹ ᱦᱩᱭ ᱞᱟᱹᱠᱛᱤ ᱠᱟᱱᱟ ᱥᱮ ᱱᱤᱭᱟᱹ ᱫᱚ ᱵᱚᱱᱫᱚ ᱞᱮᱠᱷᱟᱱ ᱜᱮ ᱟᱵᱚᱣᱟᱜ ᱥᱚᱢᱟᱡᱽ ᱯᱚᱠᱠᱷᱮ ᱟᱹᱰᱤ ᱜᱮ ᱱᱟᱯᱟᱭ ᱠᱚᱜᱼᱟ? ᱟᱹᱵᱤᱱᱟᱜ ᱢᱚᱱᱮᱛᱮ ᱪᱮᱫ ᱵᱤᱱ ᱞᱟᱹᱭᱟ ᱮᱜ ᱟ?
ᱚᱨᱠᱮᱥᱴᱟᱨ ᱠᱚᱫᱚ ᱧᱮᱞ ᱵᱮᱤ ᱚᱨᱠᱮᱥᱴᱟᱨ ᱛᱮ ᱦᱟᱸᱜ ᱞᱟᱹᱭ ᱞᱮᱠᱷᱟᱱ ᱫᱚ ᱮᱴᱟᱜ ᱥᱚᱢᱟᱡᱽ ᱨᱮᱱᱟᱜ ᱦᱳᱭ ᱦᱳᱭ ᱱᱟᱜᱷ ᱚᱱᱟᱜᱮᱞᱤᱧ ᱞᱟᱹᱭᱫᱟ ᱚᱨᱠᱮᱥᱴᱨᱟ ᱫᱚ ᱞᱟᱹᱭ ᱞᱮᱠᱷᱟᱱ ᱚᱱᱟ ᱵᱤᱦᱟᱨ ᱥᱮᱱ ᱠᱷᱚᱡᱟᱜ ᱦᱟᱸᱜ ᱚᱨᱥᱚᱝ ᱵᱚᱞᱚ ᱦᱮᱡ ᱱᱚᱛᱮ ᱟᱵᱚ ᱥᱮᱫ ᱫᱚ ᱞᱟᱦᱟ ᱫᱚ ᱵᱟᱝᱠᱷᱟᱱ ᱚᱨᱠᱮᱥᱴᱟᱨ ᱠᱚᱫᱚ ᱵᱤᱥᱤ ᱫᱚ ᱵᱟᱝ ᱛᱟᱦᱮᱸ ᱠᱟᱱᱟ ᱟᱫᱚ ᱚᱨᱠᱮᱥᱴᱟᱨ ᱫᱚ ᱪᱮᱫ ᱧᱤᱫᱟᱹ ᱯᱨᱳᱜᱨᱟᱢ ᱧᱤᱫᱟᱹ ᱯᱨᱳᱜᱨᱟᱢ ᱫᱚ ᱟᱹᱰᱤ ᱨᱚᱠᱚᱢ ᱱᱟᱱᱟ ᱦᱩᱱᱟᱹᱨ
ᱠᱟᱱᱰ ᱛᱟᱦᱮᱱᱟ ᱟᱨ ᱚᱱᱟ ᱨᱮᱱᱟᱜ ᱡᱤᱢᱟᱹ ᱵᱟᱨᱤ ᱠᱚᱢᱤᱴᱤ ᱦᱚᱸᱛᱚ ᱵᱟᱝᱠᱚ ᱦᱟᱛᱟᱣ ᱫᱟᱲᱮᱭᱟᱜᱼᱟ ᱥᱮ ᱾
ᱦᱮᱸ ᱦᱮᱸ
ᱟᱫᱚ ᱚᱱᱟ ᱠᱷᱟᱹᱛᱤᱨ ᱧᱤᱫᱟᱹ ᱯᱨᱳᱜᱨᱟᱢ ᱫᱚ ᱟᱨ ᱢᱤᱫ ᱦᱤᱥᱟᱹᱵᱽ ᱛᱮ ᱵᱷᱟᱜᱤ ᱦᱚᱸ ᱵᱷᱟᱜᱤ ᱜᱮᱭᱟ᱾ ᱟᱨ ᱢᱤᱫ ᱦᱤᱥᱟᱹᱵᱽ ᱛᱮᱫᱚ ᱵᱟᱝ ᱦᱚᱸ ᱵᱷᱟᱹᱜᱮᱭᱟ ᱡᱟᱦᱟᱸ ᱞᱮᱠᱟᱱ ᱚᱨᱠᱮᱥᱴᱟᱨ ᱚᱨᱠᱮᱥᱴᱨᱟ ᱠᱚᱫᱚ ᱢᱟᱱᱮ ᱮᱴᱟᱜ ᱨᱚᱠᱚᱢ ᱡᱤᱱᱤᱥ ᱠᱟᱱᱟ ᱚᱸᱰᱮ ᱫᱚ ᱟᱹᱰᱤ ᱮᱴᱟᱜ ᱨᱚᱠᱚᱢᱟᱜ ᱦᱟᱱᱟ ᱱᱚᱣᱟ ᱵᱮᱵᱟᱹᱲᱤᱡ ᱦᱩᱭ ᱫᱟᱲᱮᱭᱟᱜᱼᱟ ᱮᱱᱠᱷᱟᱱ ᱱᱚᱣᱟ ᱫᱚ ᱟᱹᱞᱤᱧ ᱦᱚᱸ ᱵᱟᱝᱞᱤᱧ ᱠᱚᱴᱟᱜ ᱟᱨ ᱛᱟᱨᱯᱚᱨ ᱚᱱᱟ ᱡᱟᱦᱟᱸ ᱧᱤᱫᱟᱹ ᱡᱟᱛᱨᱟ ᱵᱚᱱ ᱠᱚᱨᱟᱣ ᱮᱟ ᱡᱟᱦᱟᱸ ᱜᱮᱷᱨᱟ ᱵᱷᱤᱛᱟᱹᱨ ᱨᱮ ᱱᱚᱣᱟ ᱫᱚ ᱠᱤᱪᱷᱩ ᱦᱟᱯᱛᱮ ᱴᱷᱤᱠ ᱦᱚᱸ ᱴᱷᱤᱠᱜᱮᱭᱟ ᱩᱱᱫᱤᱱ ᱠᱷᱚᱱ ᱦᱚᱸᱠᱚ ᱠᱚᱨᱟᱣ ᱟᱹᱜᱩ ᱟᱠᱟᱫᱟ ᱟᱫᱚ ᱚᱱᱟ ᱫᱚ ᱞᱟᱜᱽ ᱵᱷᱚᱜᱽ ᱴᱷᱤᱠ ᱜᱮᱭᱟ ᱢᱮᱱᱠᱷᱟᱱ ᱚᱱᱟ ᱚᱨᱠᱮᱥᱴᱨᱟ ᱠᱚᱫᱚ ᱠᱟᱹᱴᱤᱡ ᱚᱱᱟ ᱫᱚ ᱵᱟᱝ ᱡᱩᱛᱩᱜ ᱠᱟᱱ ᱜᱮᱭᱟ ᱚᱱᱟ ᱠᱚᱫᱚ ᱵᱟᱝ ᱠᱚᱨᱟᱣ ᱞᱟᱹᱠᱛᱤᱜᱮ ᱴᱷᱤᱠᱚᱜᱼᱟ ᱟᱨ ᱡᱮ ᱱᱚᱣᱟᱛᱮ ᱱᱚᱝᱠᱟᱱ ᱠᱟᱛᱷᱟ ᱦᱚᱸ ᱵᱟᱝ ᱠᱟᱱᱟ ᱡᱮ ᱚᱨᱠᱮᱥᱴᱨᱟ ᱵᱚᱱᱫᱚ ᱞᱮᱠᱷᱟᱱ ᱨᱮᱯᱤᱥᱴ ᱠᱚ ᱠᱚᱢᱚᱜᱼᱟ ᱥᱮ ᱱᱟᱱᱟ ᱦᱩᱱᱟᱹᱨ ᱤᱭᱟᱹ ᱠᱚ᱾ ᱚᱱᱟᱫᱚ ᱪᱮᱫ ᱦᱚᱸ
ᱠᱤᱱᱛᱩ ᱟᱹᱰᱤ ᱡᱟᱭᱜᱟ ᱯᱨᱳᱜᱨᱟᱢ ᱨᱮ ᱧᱮᱞᱚᱜ ᱠᱟᱱᱟ ᱟᱵᱚᱨᱮᱱ ᱡᱟᱦᱟᱸᱭ ᱜᱤᱫᱽᱨᱟᱹ ᱠᱚ ᱢᱮᱱᱟᱜ ᱠᱚᱣᱟ ᱛᱚ ᱢᱟᱱᱮ ᱧᱩ ᱵᱩᱞ ᱠᱟᱛᱮᱜ ᱞᱚᱥᱚᱫ ᱠᱚᱨᱮ ᱠᱚ ᱮᱱᱮᱡ ᱠᱟᱱᱟ ᱫᱤᱭᱮ ᱚᱱᱟ ᱥᱳᱥᱟᱞ ᱢᱤᱰᱤᱭᱟ ᱠᱚᱨᱮ ᱟᱲᱟᱜ ᱵᱟᱲᱟᱭᱮᱫᱟ ᱫᱤᱭᱮ ᱮᱴᱟᱜ ᱡᱟᱦᱟᱸᱭ ᱡᱟᱛᱤ ᱠᱚ ᱢᱮᱱᱟᱜ ᱵᱚᱱᱟ ᱛᱚ ᱱᱤᱭᱟᱹ ᱱᱤᱭᱮ ᱢᱤᱫᱴᱟᱝ ᱟᱵᱚ ᱥᱚᱢᱟᱡᱽ ᱠᱚ ᱚᱯᱚᱢᱟᱱ ᱮᱫᱟ ᱡᱮ ᱱᱤᱭᱟᱹ ᱥᱚᱢᱟᱡᱽ ᱫᱚ ᱛᱮ ᱠᱚ ᱧᱩ ᱵᱩᱞ ᱠᱟᱛᱮ ᱠᱚ ᱜᱤᱛᱤᱡ ᱠᱟᱱᱟ ᱟᱨ ᱞᱚᱥᱚᱫ ᱠᱚᱨᱮ ᱜᱚᱴᱟ ᱠᱚ ᱮᱱᱮᱡ ᱠᱟᱱᱟ᱾ ᱟᱨ ᱱᱤᱭᱟᱹ ᱠᱚ ᱢᱟᱱᱮ ᱡᱟᱦᱟᱸᱭ ᱱᱤᱭᱟᱹᱠᱩ ᱠᱚᱨᱟᱣ ᱮᱫᱟ ᱩᱱᱠᱩ ᱚᱲᱟᱜ ᱦᱚᱲ ᱦᱚᱸ ᱠᱤᱱᱛᱩ ᱥᱮᱨᱚᱠᱚᱢ ᱜᱟᱭᱤᱰ ᱵᱟᱹᱱᱩᱜ ᱠᱚᱣᱟ᱾ ᱠᱩᱲᱤ ᱜᱤᱫᱽᱨᱟᱹ ᱠᱚ ᱟᱹᱰᱤ ᱡᱟᱭᱜᱟ ᱨᱮᱜᱮ ᱧᱮᱞᱚᱜ ᱠᱟᱱᱟ᱾ ᱡᱮ ᱡᱷᱚᱛᱚ ᱦᱚᱲ ᱥᱟᱢᱟᱝ ᱨᱮ ᱱᱤᱝᱠᱟᱹ ᱡᱤᱱᱤᱥ ᱠᱚ ᱠᱚᱨᱟᱣ ᱮᱫᱟ ᱢᱟᱱᱮ ᱠᱚᱱᱳ ᱞᱟᱡᱟᱣ ᱵᱚᱛᱚᱨ ᱵᱚᱞᱮ ᱡᱤᱱᱤᱥ ᱜᱮ ᱵᱟᱱᱩᱜᱼᱟ। ᱛᱟᱨᱯᱚᱨᱮ ᱡᱟᱦᱟᱸᱭ ᱚᱲᱟᱜ ᱦᱚᱲ ᱠᱚᱠᱚ ᱧᱮᱞ ᱮᱫᱟ ᱚᱲᱟᱜ ᱨᱮᱱ ᱦᱚᱲ ᱠᱚᱱᱳ ᱜᱟᱭᱤᱰ ᱵᱟᱹᱱᱩᱜᱼᱟ ᱚᱲᱟᱜ ᱠᱤᱱᱛᱩ ᱢᱤᱫ ᱜᱟᱭᱤᱰ ᱫᱚᱨᱠᱟᱨ ᱠᱟᱱᱟ।
ᱦᱚᱸ ᱚᱱᱟ ᱫᱚ ᱥᱟᱹᱨᱤ ᱠᱟᱛᱷᱟ ᱜᱮᱵᱤᱧ ᱨᱚᱲ ᱠᱟᱜᱼᱟ ᱮᱠᱟᱞ ᱡᱟᱦᱟᱸ ᱞᱮᱠᱟ ᱟᱵᱚᱣᱟᱜ ᱥᱚᱢᱟᱡ ᱨᱮ ᱱᱤᱛᱚᱜ ᱪᱟᱞᱟᱜ ᱠᱟᱱᱟ ᱥᱮ ᱱᱚᱣᱟ ᱫᱚ ᱟᱹᱰᱤ ᱼᱼ ᱩᱰᱤ ᱡᱩᱨ ᱜᱮ ᱟᱵᱚᱨᱮᱱ ᱦᱚᱲ ᱫᱚ ᱧᱩ ᱵᱩᱞ ᱨᱮ ᱢᱮᱱᱟᱜ ᱼᱼ ᱠᱚᱣᱟ ᱠᱚ ᱟᱨ ᱦᱟᱴ ᱠᱚᱛᱟᱨᱮ ᱡᱟᱦᱟᱸ ᱱᱚᱜᱼᱚᱭ ᱟᱠᱷᱨᱤᱧᱮᱫ ᱠᱚ ᱫᱷᱚᱨᱚᱢᱱᱟᱜ ᱦᱟᱺᱰᱤ ᱛᱟᱵᱚᱱ। ᱥᱮ ᱵᱚᱸᱜᱟ ᱵᱩᱨᱩ ᱦ ᱠᱚ ᱛᱮ ᱟᱹᱰᱤ ᱡᱳᱨ ᱜᱮ ᱠᱚᱱᱼᱟ ᱠᱷᱟᱨᱟᱯ ᱤᱫᱤᱜ ᱠᱟᱱᱟ ᱛᱟᱯᱚᱨᱮ ᱱᱚᱜᱼᱚ ᱱᱚᱣᱟ ᱠᱚ ᱠᱷᱟᱹᱛᱤᱨ ᱛᱮ ᱛᱮᱜᱮ ᱟᱵᱚ ᱦᱟᱱᱛᱮ ᱱᱟᱛᱮ ᱦᱟᱞᱮ ᱰᱟᱹᱟᱞᱮ ᱦᱚᱸ। ᱦᱟᱞᱮ ᱰᱮᱞᱮᱜ ᱠᱟᱱᱟ ᱵᱚᱱ ᱟᱨ ᱰᱮᱥᱤᱯᱤᱞᱤᱱ ᱠᱟᱛᱷᱟ ᱥᱟᱹᱨᱤ ᱠᱟᱛᱷᱟ ᱵᱤᱱ ᱞᱟᱹᱭ ᱠᱟᱜᱼᱟ ᱰᱤᱥᱤᱯᱤᱞᱤᱱ ᱵᱟᱹᱩᱜ ᱟᱱᱟ ᱠᱩᱲᱤ ᱜᱤᱫᱽᱨᱟᱹᱣᱟᱜ ᱢᱟ ᱼᱼ ᱠᱚᱲᱟ ᱜᱤᱫᱽᱨᱟᱹᱣᱟᱜ ᱵᱟᱝ ᱱᱚᱣᱟ ᱨᱮᱱᱟᱜ ᱫᱚᱼᱼ ᱡᱚᱛᱚ ᱠᱷᱚᱱ ᱢᱟᱨᱟᱝ ᱵᱷᱩᱞ ᱫᱚ ᱚᱠᱚᱭ ᱟᱭᱳ ᱵᱟᱵᱟ ᱪᱷᱟᱲᱟ ᱮᱴᱟᱜ ᱦᱚᱲ ᱢᱟ ᱵᱟᱹᱵᱤᱱ ᱢᱮᱱ ᱫᱟᱲᱮᱭᱟᱭᱟ᱾ ᱪᱤᱠᱟᱹ ᱛᱮ ᱱᱤᱡᱮᱨᱟᱜ ᱫᱟᱨᱮ ᱦᱮᱸ ᱥᱮ ᱟᱭᱳᱼᱵᱟᱵᱟ ᱜᱮ ᱫᱟᱨᱮ ᱠᱚ ᱨᱚᱦᱚᱭᱟ ᱚᱱᱟ ᱫᱟᱨᱮ ᱚᱠᱟ ᱞᱮᱠᱟᱛᱮ ᱦᱟᱨᱟ ᱵᱩᱨᱩᱨᱩᱭᱟ ᱚᱱᱟᱫᱚ ᱩᱱᱠᱩ ᱜᱮᱠᱚ ᱵᱟᱲᱟᱭᱟ।
ᱦᱮᱸ ᱟᱨ ᱠᱤᱪᱷᱩ ᱥᱤᱠᱠᱷᱤᱛᱚ ᱦᱚᱲ ᱦᱚᱸ ᱢᱮᱱᱟᱜ ᱵᱚᱱᱟ ᱡᱟᱦᱟᱸᱭ ᱢᱟᱱᱮ ᱱᱤᱝᱠᱟᱹ ᱠᱟᱹᱢᱤ ᱠᱚ ᱠᱚᱨᱟᱣᱮᱫᱟ ᱧᱩ ᱵᱩᱞ ᱠᱟᱼᱼ ᱛᱚ ᱜᱤᱛᱤᱡ ᱵᱟᱲᱟᱭ ᱠᱟᱱᱟ ᱫᱤᱭᱮ ᱠᱚ ᱵᱷᱟᱭᱨᱟᱞᱚᱜ ᱠᱟᱱᱟ ᱡᱟᱦᱟᱸᱭ ᱠᱩᱲᱤ ᱜᱤᱫᱽᱨᱟᱹ ᱠᱚ᱾ ᱫᱤᱭ ᱠᱤᱪᱷᱩ ᱦᱚᱭᱛᱳ ᱯᱨᱚᱰᱟᱠᱥᱮᱱ ᱦᱟᱣᱩᱥ ᱠᱚ ᱢᱮᱱᱟᱜ ᱠᱚᱣᱟ ᱩᱱᱠᱩ ᱟᱠᱚᱣᱟᱜ ᱮᱞᱵᱟᱢ ᱠᱚᱨᱮ ᱵᱷᱤᱰᱭᱳ ᱮᱞᱵᱟᱢ ᱠᱚᱨᱮ ᱼᱼ ᱩᱱᱠᱩ ᱫᱤᱭ ᱠᱚ ᱞᱚᱧᱪ ᱮᱫ ᱠᱚᱣᱟ ᱢᱟᱱᱮ ᱡᱟᱦᱟᱸᱭ ᱱᱤᱝᱠᱟᱹ ᱠᱟᱹᱢᱤ ᱠᱚᱨᱮ ᱩᱱᱠᱩ ᱟᱨᱚ ᱠᱚ ᱨᱟᱠᱟᱵ ᱥᱮᱫ ᱠᱚ ᱪᱮᱥᱴᱟᱭᱮᱫᱟ। ᱡᱟᱦᱟᱸᱨᱮ ᱵᱩᱡᱷᱟᱹᱣ ᱫᱚᱨᱠᱟᱨ ᱡᱮ ᱱᱤᱝᱟᱹᱱᱟᱜ ᱠᱟᱹᱢᱤ ᱟᱞᱚᱢ ᱠᱚᱨᱟᱣᱟ᱾ ᱢᱟᱱᱮ ᱟᱹᱰᱤ ᱥᱤᱠᱠᱷᱤᱛᱚ ᱦᱚᱲᱜᱮ ᱢᱮᱱᱟᱜ ᱵᱚᱱᱟ ᱚᱱᱟ ᱩᱞᱴᱟᱹ ᱥᱮᱫ ᱵᱚᱱ ᱠᱟᱹᱢᱤ ᱤᱫᱤᱭᱮᱫᱟ।
ᱦᱳᱭ ᱚᱱᱟᱜᱮ ᱮᱠᱫᱚᱢ ᱚᱱᱠᱟᱜᱮ। ᱟᱫᱚ ᱵᱟᱹᱭ ᱵᱟᱹᱭ ᱛᱮ ᱱᱚᱣᱟ ᱠᱚᱜᱮ ᱪᱮᱥᱴᱟᱭᱟᱵᱚᱱ ᱥᱩᱫᱷᱟᱹᱨ ᱨᱮᱱᱟᱜ᱾ ᱟᱨ ᱼᱼ ᱡᱟᱦᱟᱸ ᱞᱮᱠᱟ ᱪᱟᱞᱟᱜ ᱠᱟᱱᱟ ᱡᱮ ᱦᱮᱸ ᱟᱻ ᱢᱟᱱᱮ ᱞᱟᱹᱭ ᱜᱟᱱᱚᱜᱼᱟ ᱡᱮ ᱦᱚᱲᱟᱜ ᱢᱚᱱᱮ ᱵᱟᱵᱚᱱ ᱵᱚᱫᱚᱞ ᱫᱟᱲᱮᱭᱟᱜᱼᱟ ᱟᱨ ᱼᱼ ᱦᱚᱲᱟᱜ ᱢᱚᱱᱮ ᱵᱟᱝ ᱵᱚᱫᱚᱞ ᱞᱮᱱᱠᱷᱟᱱ ᱢᱟ ᱨᱮᱯᱤᱥᱴ ᱦᱚᱸ ᱵᱟᱠᱚ ᱠᱚᱢᱚᱜᱼᱟ ᱮᱱᱠᱷᱟᱱ ᱫᱚ ᱟᱵᱚ ᱟᱵᱚ ᱫᱚ ᱱᱤᱭᱟᱹ ᱜᱮᱵᱚᱱ ᱱᱮᱦᱚᱨᱚᱜᱼᱟ ᱥᱮ ᱟᱥᱟᱜ ᱟᱵᱚᱱ ᱡᱮ ᱡᱟᱦᱟᱸᱭ ᱼᱼ ᱮᱠᱪᱩᱭᱮᱞᱤ ᱫᱩᱥᱤ ᱠᱟᱱᱟ ᱩᱱᱤ ᱡᱮᱢᱚᱱ ᱟᱸᱻ ᱟᱡ ᱚᱱᱟ ᱨᱮᱱᱟᱜ ᱠᱩᱲᱟᱹᱭ ᱵᱮᱥ ᱫᱷᱟᱨᱟᱭ ᱧᱟᱢ ᱢᱟ ᱟᱹᱭᱤᱱ ᱟᱨ ᱱᱤᱭᱟᱹ ᱪᱷᱟᱲᱟ ᱠᱟᱛᱮᱫ ᱮᱴᱟᱜᱟᱜ ᱢᱟ ᱵᱟᱵᱚᱱ ᱼᱼ ᱫᱟᱲᱮᱭᱟᱜᱼᱟ ᱡᱮ ᱱᱚᱣᱟ ᱦᱚᱸ ᱥᱚᱢᱵᱷᱚᱵ ᱵᱟᱹᱪᱩᱜᱼᱟ ᱡᱮ ᱨᱮᱯᱤᱴ ᱜᱮ ᱮᱠᱫᱚᱢ ᱠᱚ ᱠᱚᱢᱚᱜ ᱢᱟ ᱚᱱᱟ ᱮᱠᱟᱞ ᱥᱚᱢᱵᱷᱚᱵ ᱵᱪᱩᱜᱱᱟ ᱟᱨ ᱡᱟᱦᱟᱸ ᱞᱮᱠᱟᱱ ᱟᱭᱤᱱ ᱜᱮ ᱟᱹᱜᱩᱭ ᱼᱼ ᱚᱱᱟ ᱫᱚ ᱵᱟᱝᱜᱮ ᱠᱚᱢᱚᱜᱼᱟ ᱦᱮᱸ ᱥᱮ ᱡᱟᱦᱟᱸ ᱦᱩᱭᱩᱜ ᱨᱮᱱᱟᱜ ᱚᱱᱟ ᱫᱚ ᱦᱩᱭᱩᱜ ᱜᱮᱭᱟ ᱢᱮᱱᱠᱷᱟᱱ ᱚᱱᱟᱜᱮ ᱩᱱᱠᱩ ᱡᱮᱢᱚᱱ ᱠᱩᱲᱟᱹᱭ ᱠᱚ ᱧᱟᱢ ᱢᱟ ᱤᱱᱟᱹᱜᱮ ᱡᱟᱦᱟᱸ ᱞᱮᱠᱟ ᱠᱚ ᱱᱤᱛᱚᱜ ᱯᱚᱥᱠᱚ ᱮᱠᱴ ᱪᱟᱞᱟᱜ ᱠᱟᱱᱟ ᱯᱚᱥᱠᱚ ᱨᱮᱫᱚ ᱱᱚᱱ ᱵᱮᱞᱮᱵᱮᱞ ᱰᱟᱭᱨᱮᱠᱴ ᱼᱼ ᱞᱤ ᱪᱟᱞᱟᱜ ᱥᱤᱫᱷᱟᱹ ᱛᱩᱞ ᱤᱫᱤᱵᱤᱱᱟᱠᱚ। ᱮᱱᱛᱮ ᱨᱮᱦᱚᱸ ᱚᱱᱮ ᱵᱷᱩᱞᱮᱜ ᱜᱮᱭᱟ ᱠᱚ ᱦᱚᱲ ᱟᱹᱰᱤ ᱠᱤᱪᱷᱩ। ᱵᱟᱞ ᱵᱤᱵᱟᱦ ᱪᱟᱭᱤᱞᱰ ᱢᱮᱨᱮᱡᱽ ᱱᱚᱣᱟ ᱠᱚᱨᱮ ᱦᱚᱸ ᱮᱠᱟᱞ ᱜᱮ ᱵᱮᱞ ᱵᱟᱹᱪᱼᱼ ᱩᱜ ᱟᱱᱟ ᱱᱚᱱ ᱵᱮᱞᱮᱵᱮᱞ ᱡᱤᱱᱤᱥ ᱠᱟᱱᱟ ᱱᱚᱣᱟ ᱠᱚ ᱡᱷᱚᱛᱚ ᱮᱱᱛᱮ ᱨᱮᱦᱚᱸ ᱱᱚᱣᱟ ᱠᱚᱨᱮ ᱠᱚ ᱪᱟᱞᱟᱜ ᱠᱟᱱ ᱜᱮᱭᱟ ᱠᱚ ᱚᱱᱰᱮ ᱠᱚ ᱵᱷᱩᱞ ᱮᱫ ᱜᱮᱭᱟ। ᱟᱫᱚ ᱠᱟᱭᱤᱱ ᱟᱹᱭᱤᱱ ᱫᱚ ᱡᱟᱦᱟᱸ ᱛᱤᱱᱟᱹᱜ ᱜᱮ ᱠᱮᱴᱮᱡᱚᱜ ᱨᱮᱦᱚᱸ ᱟᱵᱚᱣᱟᱜ ᱼᱼ ᱢᱚᱱᱮ ᱵᱟᱝ ᱩᱭᱦᱟᱹᱨ ᱩᱭᱦᱟᱹᱨ ᱠᱚ ᱵᱟᱝ ᱵᱚᱫᱚᱞ ᱞᱮᱱᱠᱷᱟᱱ ᱫᱚ ᱵᱟᱵᱚᱱ ᱵᱚᱫᱚᱞᱚᱜᱼᱟ।
ᱵᱟᱝᱻ ᱟᱨ ᱟᱵᱚᱣᱟᱜ ᱚᱱᱟ ᱥᱚᱢᱟᱡᱽ ᱨᱮ ᱦᱟᱺᱰᱤ ᱯᱟᱹᱣᱨᱟᱹ ᱡᱟᱦᱟᱸ ᱟᱹᱠᱷᱨᱤᱧ ᱠᱚ ᱢᱟᱱᱮ ᱯᱨᱳᱜᱨᱟᱢ ᱠᱚᱨᱮ ᱵᱟ ᱯᱟᱛᱟ ᱪᱷᱟᱛᱟ ᱨᱮ᱾ ᱚᱱᱟ ᱠᱚ ᱵᱚᱱᱫᱚ ᱞᱮᱠᱷᱟᱱ ᱟᱹᱰᱤ ᱜᱮ ᱱᱟᱯᱟᱭ ᱠᱚᱜᱼᱟ। ᱚᱱᱟ ᱵᱟᱫᱽ ᱫᱮ ᱡᱩᱫᱤ ᱮᱴᱟᱜ ᱟᱵᱚᱨᱮᱱ ᱡᱟᱦᱟᱸᱭ ᱚᱱᱠᱟᱱᱟᱜ ᱼᱼ ᱟᱹᱠᱷᱨᱤᱧ ᱛᱮ ᱮᱴᱟᱜ ᱵᱤᱡᱽᱱᱮᱥ ᱠᱚ ᱠᱚᱨᱟᱣ ᱠᱮᱭᱟ ᱚᱱ ᱚᱱᱟ ᱞᱮᱠᱷᱟᱱ ᱟᱹᱰᱤ ᱱᱟᱯᱟᱭ ᱠᱚᱜᱼᱟ ᱠᱟᱨᱚᱱ ᱦᱟᱺᱰᱤ ᱼᱼ ᱯᱟᱹᱨᱣᱟᱹ ᱵᱟᱫᱽ ᱫᱮ ᱦᱚᱸ ᱠᱤᱱᱛᱩ ᱮᱴᱟᱜ ᱵᱤᱡᱽᱱᱮᱥ ᱢᱮᱱᱟᱜᱼᱟ ᱡᱟᱛᱮ ᱵᱷᱟᱹᱜᱤ ᱤᱱᱠᱟᱢ ᱜᱟᱱᱚᱜᱼᱟ।
ᱦᱮᱸ ᱮᱠᱟᱞ ᱚᱱᱟ ᱫᱚ ᱵᱤᱥ ᱜᱮᱵᱚᱱ ᱟᱹᱠᱷᱨᱤᱧᱮᱫᱼᱟ ᱟᱵᱚ ᱢᱟ।
ᱦᱮᱸ ᱠᱤᱱᱛᱩ ᱵᱮᱥᱤᱨ ᱵᱷᱟᱜ ᱧᱮᱞᱚᱜ ᱠᱟᱱᱟ ᱦᱟᱺᱰᱤ ᱯᱟᱹᱣᱨᱟᱹ᱾ ᱪᱷᱟᱲᱟ ᱥᱮᱨᱚᱠᱚᱢ ᱵᱤᱡᱽᱱᱮᱥ ᱥᱟᱶ ᱫᱚ ᱡᱩᱠᱛᱚ ᱵᱟᱹᱱᱩᱜ ᱠᱚᱣᱟ। ᱡᱮᱢᱚᱱ ᱫᱮᱠᱚᱥᱼᱼ ᱡᱮᱢᱚᱱ ᱫᱤᱠᱩ ᱵᱟ ᱮᱴᱟᱜ ᱠᱟᱥᱴ ᱨᱮᱱ ᱦᱚᱲ ᱩᱱᱠᱩ ᱠᱤᱱᱛᱩ ᱤᱱᱠᱟᱢ ᱨᱮ ᱥᱚᱵᱽ ᱥᱚᱢᱚᱭ ᱪᱮᱥᱴᱟ ᱢᱮᱱᱟᱜ ᱠᱚᱣᱟ ᱦᱳᱭᱛᱚ ᱫᱚᱠᱟᱱ ᱯᱟᱹᱛᱤ ᱡᱟᱦᱟᱸ ᱨᱮᱜᱮᱢ ᱪᱟᱞᱟᱜᱼᱟ ᱩᱱᱠᱩᱣᱟᱜ ᱜᱮᱢ ᱧᱮᱜ ᱧᱟᱢᱟ ᱟᱵᱚ ᱦᱚᱲᱟᱜ ᱫᱚ ᱵᱟᱢ ᱧᱟᱢᱟ ᱦᱚᱭᱛᱚ ᱫᱚᱠᱟᱱ ᱡᱚᱢᱟᱜ ᱵᱟ ᱡᱮᱠᱳᱱᱳ ᱥᱟᱠ ᱥᱚᱵᱽᱡᱤᱼᱼ ᱟᱹᱠᱷᱨᱤᱧ ᱠᱚ ᱵᱟᱡᱟᱨ ᱠᱚᱨᱮ ᱫᱤᱠᱩ ᱨᱮᱜᱮ ᱞᱟᱦᱟᱨᱮᱢ ᱧᱟᱢ ᱠᱚᱣᱟ ᱠᱤᱱᱛᱩ ᱟᱵᱚ ᱦᱚᱲ ᱫᱚ ᱠᱤᱱᱛᱩ ᱵᱤᱡᱽᱱᱮᱥ ᱥᱮᱫ ᱫᱚ ᱵᱟᱵᱚᱱ ᱥᱩᱨ ᱦᱤᱡᱩᱜ ᱠᱟᱱᱟ